ᱦᱮᱞᱳ
ᱦᱮᱸ ᱡᱚᱦᱟᱨ ᱜᱚᱢᱠᱮ
ᱦᱳᱭ ᱜᱚᱝᱠᱮ ᱡᱚᱦᱟᱨ ᱜᱮ ᱡᱚᱦᱟᱨ ᱜᱮ ᱟᱸᱡᱚᱢᱚᱜ ᱠᱟᱱᱟ ᱛᱚ ᱨᱚᱲ ᱠᱚ
ᱫᱣᱟᱨ ᱴᱷᱟᱹᱭᱤᱠ ᱟ ᱥᱮᱮ ᱨᱚᱲ ᱠᱚᱫᱟ ᱡᱚᱝᱚᱢᱚᱜ ᱠᱟᱱᱟ
ᱦᱳᱭ ᱦᱳᱭ ᱥᱟᱹᱜᱩᱱ ᱥᱮᱛᱟᱜ
ᱦᱩᱸ ᱥᱟᱹᱜᱩᱱ ᱥᱮᱛᱟᱜ
ᱦᱮᱸ ᱜᱚᱝᱠᱮ ᱛᱟ ᱦᱚᱞᱮ ᱱᱟᱯᱟᱭ ᱜᱮᱭᱟ ᱵᱤᱱ ᱛᱚ
ᱦᱮᱸ ᱱᱟᱯᱟᱭ ᱵᱟᱲᱟᱭ ᱜᱮᱭᱟ ᱞᱤᱧ
ᱦᱮᱸ ᱟᱨ ᱚᱲᱟᱜ ᱠᱚᱨᱮ?
ᱚᱲᱟᱜ ᱦᱚᱲ ᱠᱚ ᱱᱟᱯᱟᱭ ᱵᱟᱲᱟᱭ ᱜᱮᱭᱟ ᱠᱚ ᱱᱤᱛᱚᱜ ᱫᱚ
ᱦᱳᱭ ᱦᱳᱭ ᱱᱟᱯᱟᱭ ᱠᱷᱟᱱ ᱜᱮ ᱱᱟᱯᱟᱭ ᱟᱨ ᱱᱟᱯᱟᱭ ᱜᱮᱵᱚᱱ ᱛᱟᱦᱮᱱᱚᱜ ᱢᱟ ᱚᱱᱟ ᱜᱮ ᱪᱟᱸᱫ ᱵᱚᱸᱜᱟ ᱴᱷᱮᱱ ᱱᱮᱦᱚᱨ ᱛᱟᱦᱮᱱ ᱠᱟᱱᱟ
ᱦᱮᱸ ᱟᱯᱮ ᱚᱲᱟᱜ ᱦᱚᱲ ᱠᱚᱫᱚ ᱪᱮᱠᱟ ᱱᱟᱯᱟᱭ ᱜᱮ ᱟᱢ ᱥᱟᱶ ᱛᱮ
ᱦᱳᱭ ᱜᱚᱝᱠᱮ ᱟᱞᱮ ᱦᱚᱸ ᱱᱤᱛᱚᱜ ᱫᱚ ᱦᱟᱸᱜ ᱪᱟᱸᱫᱚ ᱵᱚᱝᱜᱟ ᱫᱟᱭᱟ ᱫᱩᱞᱟᱹᱲ ᱛᱮ ᱟᱥᱤᱥ ᱱᱤᱛᱚᱜ ᱫᱚ ᱥᱟᱱᱟᱢ ᱠᱚᱜᱮ ᱦᱟᱸᱜ ᱱᱟᱯᱟᱭ ᱜᱮ ᱢᱮᱱᱟᱜ ᱟᱠᱟᱫ ᱞᱮᱭᱟ ᱦᱮᱸ ᱦ ᱛᱟᱦᱚᱞᱮ ᱜᱚᱝᱠᱮ ᱟᱯᱮ ᱚᱱᱛᱮ ᱫᱚ ᱫᱟᱜ ᱡᱟᱹᱲᱤ ᱠᱚᱫᱚ ᱱᱤᱛᱚ ᱫᱚ ᱪᱮᱫ ᱞᱮᱠᱟ
ᱫᱟᱜ ᱡᱟᱹᱲᱤ ᱵᱚᱞᱛᱮ ᱫᱟᱜ ᱫᱚ ᱱᱚᱜ ᱚᱭ ᱛᱚ ᱦᱚᱞᱟ ᱢᱟᱦᱟᱸᱫᱮᱨ ᱫᱚ ᱫᱟᱜ ᱧᱚᱜ ᱞᱮᱫᱟ ᱟᱫᱚ ᱦ
ᱢᱮᱱᱠᱷᱟᱱ ᱫᱟᱜ ᱡᱟᱹᱲᱤ ᱠᱟᱛᱮᱫ ᱨᱮᱦᱚᱸ ᱦᱩᱲᱩ ᱠᱚᱛᱮ ᱨᱚᱦᱚᱭ ᱫᱚ ᱟᱹᱨᱤ ᱟᱨᱢᱵᱚ ᱦᱩᱭᱩᱜᱼᱟ ᱵᱟᱝ ᱟᱵᱚ ᱠᱟᱹᱴᱤᱡ ᱦᱟᱨᱟ ᱠᱮᱴᱮᱡ ᱠᱤᱱᱜ
ᱦᱳᱭ ᱦᱳᱭ ᱦᱳᱭ ᱛᱚᱞᱟ ᱠᱚ ᱵᱟᱝ ᱠᱮᱴᱮᱡ ᱞᱮᱱᱠᱷᱟᱱ ᱵᱟᱝ ᱦᱟᱨᱟ ᱞᱮᱱᱠᱷᱟᱱ ᱛᱚ ᱨᱳᱦᱳᱭ ᱵᱟᱝ ᱜᱟᱱᱚᱜᱼᱟ ᱦᱟᱸᱜ
ᱦᱮᱸ ᱦᱮᱸ
ᱦᱮᱸ ᱦᱮᱸ ᱟᱞᱮ ᱱᱚᱛᱮ ᱦᱚᱸ ᱜᱚᱝᱠᱮ ᱦᱚᱞᱟᱠᱷᱚᱱ ᱫᱚᱦᱟᱸᱜ ᱫᱟᱜ ᱡᱟᱹᱲᱤ ᱫᱚ ᱦᱟᱸᱜ ᱵᱷᱟᱹᱞᱤ ᱜᱮᱦᱟᱸᱜ ᱦᱩᱭᱩᱜ ᱠᱟᱱᱟ ᱦᱮᱸ ᱛᱮᱦᱧ ᱦᱚᱸ ᱥᱮᱛᱟᱜ ᱠᱷᱚᱱ ᱜᱮ ᱫᱟᱜ ᱡᱟᱹᱲᱤᱭ ᱫᱟᱭ ᱦᱟᱸᱜ ᱦᱮᱸ ᱚᱱᱟ ᱫᱚ ᱢᱮᱱᱠᱷᱟᱱ ᱵᱟᱨᱯᱮ ᱫᱤᱱ ᱞᱟᱦᱟ ᱫᱚ ᱡᱟᱹᱲᱤ ᱦᱩᱭ ᱞᱮᱱᱟ ᱚᱱᱟ ᱛᱟᱭᱚᱢ ᱫᱚ ᱦᱟᱸᱜ ᱵᱚᱱᱫᱚ ᱛᱟᱦᱮᱸ ᱠᱟᱱᱟ ᱮ ᱟᱫᱚ ᱦᱟᱸᱜ ᱦᱚᱸᱜᱼᱚᱭ ᱦᱩᱲᱩ ᱨᱚᱦᱚᱭ ᱠᱚᱫᱚ ᱦᱟᱸᱜ ᱱᱚᱝᱠᱟ ᱦᱩᱭᱠᱟᱱᱟ ᱫᱟᱜ ᱢᱟᱦᱟᱜ ᱠᱷᱮᱛᱨᱮ ᱛᱚᱢᱵᱟᱣᱟ ᱟᱠᱟᱱ ᱦᱮᱸ ᱛᱟᱦᱚᱞᱮ ᱜᱟᱪᱷᱤ ᱠᱚᱜᱮ ᱦᱟᱜ ᱟᱹᱣᱨᱤ ᱦᱟᱨᱟᱜᱼᱟ ᱠᱟᱹᱴᱤᱡ ᱛᱟᱭᱚᱢ ᱫᱟᱨᱟ ᱛᱮ ᱛᱚᱞᱟ ᱠᱚᱫᱚ ᱮᱨ ᱦᱩᱭ ᱞᱮᱱᱟ ᱛᱟᱦᱚᱞᱮ ᱚᱱᱟ ᱠᱚ ᱵᱟᱝ ᱠᱮᱴᱮᱡ ᱞᱮᱱᱠᱷᱟᱱ ᱟᱞᱮ ᱦᱚᱸ ᱜᱚᱢᱠᱮ ᱚᱱᱠᱟ ᱟᱯᱮ ᱞᱮᱠᱟᱜᱮ ᱴᱟ ᱵᱟᱨ ᱯᱮ ᱫᱤᱱ ᱯᱚᱨᱮᱜ ᱜᱮ ᱦᱟᱸᱜ ᱨᱚᱦᱚᱭ ᱫᱚ ᱜᱟᱱᱚᱜᱼᱟ ᱦᱮᱸ
ᱟᱫᱚ ᱪᱮᱫ ᱠᱚ ᱞᱟᱹᱭᱟ ᱱᱚᱣᱟ ᱫᱚ ᱡᱚᱞᱟ ᱦᱩᱲᱩ ᱨᱮᱱᱟᱜ ᱠᱟᱛᱷᱟ ᱞᱟᱹᱭᱫᱤᱧ ᱥᱮ ᱜᱷᱩᱴᱩ ᱦᱩᱲᱩ ᱨᱮᱱᱟᱜ
ᱵᱟᱝ ᱵᱟᱝ ᱚᱱᱟ ᱫᱚ ᱡᱚᱞᱟ ᱦᱩᱲᱩ ᱨᱮᱱᱟᱜ ᱦᱮᱸ ᱟᱞᱮ ᱫᱚ ᱦᱟᱸᱜ ᱜᱚᱝᱠᱮ ᱞᱟᱹᱴᱩ ᱦᱩᱲᱩ ᱫᱚ ᱦᱟᱸᱜ ᱚᱱᱠᱟ ᱞᱮᱠᱟ ᱫᱚ ᱦᱟᱜ ᱟᱞᱮ ᱫᱚ ᱱᱚᱛᱮ ᱫᱚ ᱦᱟᱸᱜ ᱵᱟᱝᱞᱮ ᱨᱚᱦᱚᱭ ᱜᱮᱭᱟ ᱦᱮᱸ ᱚ ᱟᱞᱮ ᱫᱚ ᱡᱚᱞᱟ ᱦᱩᱲᱩ ᱜᱮᱞᱮ ᱨᱚᱦᱚᱭᱟ ᱟᱯᱮᱥᱮᱫ ᱫᱚ ᱜᱚᱝᱠᱮ ᱛᱟᱞᱮ ᱪᱮᱫ ᱞᱮᱠᱟ ᱚᱱᱮ ᱜᱷᱩᱴᱩ ᱦᱩᱲᱩ ᱦᱚᱸ ᱡᱚᱞᱟ ᱦᱩᱲᱩ ᱦᱚᱸ ᱵᱟᱱᱟᱨ ᱜᱮᱯᱮ ᱨᱚᱦᱚᱭ ᱜᱮᱭᱟ
ᱦᱮᱸ ᱟᱫᱚ ᱡ ᱟᱨᱠᱤ ᱡᱟᱦᱟᱸ ᱫᱚ ᱦᱩᱭᱩᱜ ᱠᱟᱱᱟ ᱵᱟᱱᱫ ᱥᱩᱨ ᱠᱚ ᱟᱨ ᱜᱷᱩᱴᱩ ᱠᱷᱮᱛ ᱠᱚᱦᱚᱸ ᱢᱮᱱᱟᱜ ᱜᱮᱭᱟ ᱟᱫᱚ ᱡᱮᱢᱚᱱ ᱛᱚᱞᱟ ᱦᱩᱲᱩ ᱠᱚᱫᱚ ᱞᱟᱦᱟ ᱛᱮᱜᱮ ᱛᱚᱞᱟᱮ ᱜᱤᱰᱤ ᱠᱟᱜᱼᱟ ᱟᱫᱚ ᱱᱚᱣᱟ ᱫᱚ ᱫᱟᱜ ᱠᱚ ᱞᱟᱜᱟᱜᱼᱟ ᱛᱚ ᱟᱨ ᱛᱚᱞᱟ ᱠᱚ ᱟᱹᱰᱤ ᱠᱮᱴᱮᱡ ᱧᱚᱜ ᱞᱮ ᱟᱱ ᱜᱮᱞᱮ ᱨᱚᱦᱚᱭᱟ
ᱦᱳᱭ ᱦᱳᱭ
ᱟᱫᱚ ᱚᱱᱟ ᱡᱟ ᱜᱷᱩᱴᱩᱱᱟᱜ ᱫᱚ ᱠᱟᱹᱴᱤᱡ ᱮ ᱛᱟᱭᱚᱢ ᱧᱚᱜ ᱛᱮ ᱟᱨᱠᱤ ᱱᱚᱣᱟ ᱫᱚ ᱵᱟᱠᱷᱟᱱ ᱡᱩᱫᱤ ᱥᱮᱨᱢᱟ ᱫᱟᱲᱮᱜ ᱫᱟᱜ ᱡᱟᱹᱲᱤ ᱦᱩᱫᱤ ᱵᱟᱝ ᱧᱟᱢ ᱦᱚᱫᱚᱜᱼᱟ ᱛᱟᱦᱚᱞᱮ ᱡᱟᱦᱟ ᱠᱩᱧ ᱢᱩᱧ ᱛᱮ ᱟᱨᱠᱤ ᱢᱚᱱᱮ ᱚᱱᱠᱟ ᱫᱟᱜ ᱟᱨᱮᱡ ᱠᱟᱛᱮ ᱦᱩᱲᱩ ᱨᱚᱦᱚᱭ ᱠᱟᱜ ᱦᱩᱭᱩᱜᱼᱟ
ᱦᱳᱭ ᱦᱳᱭ ᱦᱳᱭ ᱟᱫᱚ ᱜᱚᱝᱠᱮ ᱟᱞᱮ ᱦᱚᱸ ᱚᱱᱠᱟᱜ ᱜᱮ ᱡᱚᱞᱟ ᱦᱩᱲᱩ ᱫᱚ ᱦᱟᱸᱜ ᱞᱟᱦᱟ ᱧᱚᱜ ᱜᱮ ᱜᱤᱰᱤ ᱫᱚᱞᱮ ᱜᱤᱰᱤ ᱜᱮᱭᱟ ᱛᱚᱞᱟ ᱠᱚᱣᱟ ᱢᱮᱱᱠᱷᱟᱱ ᱱᱤᱭᱟᱹ ᱵᱟᱨ ᱫᱚ ᱚᱱᱠᱟ ᱞᱮᱠᱟᱱ ᱫᱟᱜ ᱡᱟᱹᱲᱤ ᱠᱚ ᱵᱟᱝ ᱠᱷᱟᱹᱛᱤᱨ ᱛᱮ ᱦᱮᱸ ᱛᱟᱦᱞᱮ ᱜᱟᱹᱰᱤ ᱵᱟᱝ ᱦᱩᱭ ᱠᱟᱱᱟ ᱟᱨ ᱚᱱᱠᱟ ᱞᱟᱦᱟ ᱧᱚᱜ ᱛᱮ ᱡᱟᱦᱟᱸᱭ ᱠᱚ ᱜᱤᱰᱤ ᱞᱮᱫ ᱜᱮᱭᱟ ᱩᱱᱠᱩ ᱢᱟ ᱚᱱᱟ ᱥᱤᱛᱩᱝ ᱛᱮ ᱜᱚᱡ ᱪᱟᱵᱟᱭᱮᱱ ᱛᱟᱠᱚ ᱦᱮᱸ ᱛᱟᱦᱚᱞᱮ ᱠᱷᱟᱱ ᱫᱚ ᱱᱤᱭᱟᱹ ᱵᱟᱨ ᱫᱚ ᱦᱟᱸᱜ ᱛᱟᱭᱚᱢ ᱦᱩᱭᱩ ᱟᱠᱟᱱᱟ ᱟᱫᱚ ᱱᱚᱜ ᱚᱚᱭ ᱦᱟᱸᱜ ᱛᱮᱦᱤᱧ ᱜᱟᱯᱟᱮᱢ ᱫᱟᱜ ᱮ ᱡᱟᱹᱲᱤ ᱟᱨᱚᱢ ᱦᱚ ᱵᱟᱰᱟᱭ ᱠᱟᱱᱟ ᱦᱩᱸ
ᱟᱫᱚ ᱱᱮᱛᱟᱨ ᱫᱚ ᱮᱢᱚᱱ ᱡᱩᱜᱽ ᱯᱟᱲᱟᱣᱱᱟ ᱢᱟᱱᱮ ᱛᱚᱞᱟ ᱮᱠ ᱴᱟᱭᱤᱢ ᱨᱮᱦᱚᱸ ᱵᱟᱵᱚᱱ ᱮᱨ ᱫᱟᱲᱮᱭᱟᱜ ᱫᱟᱲᱮᱭᱟᱜ ᱠᱟᱱᱟ
ᱦᱳᱭ ᱦᱳᱭ ᱦᱳᱭ ᱢᱟᱱᱮ ᱚᱠᱛᱚ ᱨᱮᱱᱟᱜ ᱠᱟᱹᱢᱤ ᱚᱠᱛᱚ ᱨᱮ ᱵᱟᱝ ᱦᱩᱭᱩᱜ ᱠᱟᱱᱟ ᱜᱚᱝᱠᱮ
ᱦᱮᱸ ᱢᱟᱱᱮ ᱚᱠᱛᱚ ᱨᱮᱱᱟᱜ ᱚᱠᱛᱚ ᱠᱟᱹᱢᱤ ᱪᱮᱜ ᱤᱧ ᱞᱮᱭᱟ ᱟᱵᱚ ᱞᱟᱭᱚᱝ ᱮᱢᱚᱱ ᱜᱮ ᱵᱟᱹᱲᱤᱡ ᱟᱠᱟᱱ ᱛᱟᱵᱚᱱᱟ ᱚᱠᱛᱚ ᱱᱟᱹᱯᱤᱛ ᱵᱟᱭ ᱫᱟᱜ ᱫᱟ ᱟᱵᱚ ᱢᱟᱹᱱᱢᱤ ᱜᱮᱵᱚᱱ ᱵᱟᱹᱲᱤᱡᱼᱟ ᱠᱟᱫᱮᱭᱟᱭ
ᱚᱱᱟᱜᱮ ᱚᱱᱟᱜᱮ ᱦᱟᱸᱜ ᱵᱟᱝ ᱵᱩᱡᱩᱜ ᱠᱟᱱᱟ ᱜᱚᱝᱠᱮ ᱧᱮᱞ ᱦᱚ ᱱᱚᱝᱠᱟᱭ ᱧᱮᱞᱚᱜ ᱠᱟᱱᱟ ᱱᱤᱛᱚᱜ ᱦᱟᱱᱮ ᱩᱫᱽᱜᱟᱹᱨ ᱦᱚᱸ ᱧᱮᱞ ᱢᱮ ᱩᱫᱽᱜᱟᱹᱨ ᱫᱤᱱ ᱵᱟᱝ ᱦᱳᱭ ᱠᱟᱛᱮᱜ ᱩᱫᱽᱜᱟᱹᱨ ᱛᱟᱵ ᱠᱟᱛᱮ ᱩᱫᱽᱜᱟᱹᱨ ᱫᱟᱭ ᱨᱮᱭᱟᱲ ᱦᱚᱸ ᱚᱱᱠᱟᱜ ᱜᱮ ᱟᱨ ᱫᱟᱜ ᱦᱚᱸ ᱚᱱᱠᱟᱜ ᱜᱮ ᱡᱚᱛᱚ ᱜᱮ ᱟᱹᱨᱩ ᱯᱷᱮᱨᱟᱣ ᱠᱟᱱ ᱛᱟᱵᱚᱱᱟ ᱦᱮᱸ ᱟᱹ ᱜᱚᱝᱠᱮ ᱛᱟᱦᱚᱞᱮ ᱮᱠᱷᱚᱱ ᱫᱚ ᱪᱤᱫ‌ ᱠᱚ ᱪᱤᱠᱟᱹ ᱵᱟᱲᱟᱭ ᱦᱩᱭᱩᱜ ᱠᱟᱱᱟ
ᱟᱫᱚ ᱱᱤᱭᱟᱹ ᱠᱚᱴᱟ ᱫᱤᱱ ᱫᱚ ᱚᱲᱟᱜ ᱠᱚᱨᱮᱜ ᱜᱮ ᱢᱮᱱᱟᱜ ᱵᱚᱱᱟ ᱚᱲᱟᱜ ᱠᱚᱨᱮᱱᱟᱜ ᱜᱮ ᱡᱟᱜᱮ ᱴᱩᱠ ᱴᱟᱠ ᱠᱟᱹᱢᱤ ᱚᱲᱟᱜ ᱨᱮᱜᱮ
ᱦᱳᱭ ᱦᱳᱭ ᱚᱱᱟᱛᱚ ᱞᱟᱹᱠᱛᱤ ᱠᱟᱱ ᱜᱮᱭᱟ ᱮᱠᱟᱞ ᱜᱮ ᱚᱲᱟᱜ ᱨᱮᱱᱟᱜ ᱠᱟᱹᱢᱤ ᱦᱚᱸᱛᱚ ᱧᱮᱞ ᱞᱟᱜᱟᱜ-ᱟ ᱛᱚ
ᱟᱨ ᱟᱢ ᱫᱚ ᱚᱲᱟᱜ ᱠᱚᱨᱮᱪ ᱪᱮᱫ ᱠᱚᱢ ᱠᱟᱹᱢᱤ ᱵᱟᱲᱟᱭᱮᱫᱟ ᱱᱚᱣᱟ ᱚᱠᱛᱚ ᱠᱚᱨᱮ ᱫᱚ
ᱦᱳᱭ ᱜᱚᱝᱠᱮ ᱤᱧᱦᱚᱸ ᱱᱤᱛᱚᱜ ᱫᱚ ᱦᱟᱸᱜ ᱚᱱᱠᱟ ᱞᱮᱠᱟ ᱫᱚ ᱦᱟᱸᱜ ᱠᱟᱹᱢᱤ ᱫᱚ ᱱᱚᱜᱼᱚᱭ ᱛᱚ ᱪᱟᱥ ᱠᱟᱹᱢᱤ ᱮᱛᱚᱦᱚᱵ ᱠᱟᱱᱟ ᱦᱟᱸᱜ ᱟᱫᱚ ᱚᱱᱟ ᱛᱮᱜᱮ ᱟᱲᱜᱚᱱ ᱦᱩᱭᱩᱜᱼᱟ ᱦᱮᱸ ᱟᱫᱚ ᱦᱟᱸᱜ ᱚᱱᱠᱟ ᱞᱮᱠᱟᱱ ᱫᱚ ᱦᱟᱸᱜ ᱠᱟᱹᱢᱤ ᱫᱚ ᱵᱟᱝ ᱚᱲᱟᱜ ᱨᱮᱦᱟᱸᱜ ᱡᱤᱵᱽ ᱡᱤᱭᱟᱹᱞᱤ ᱠᱚ ᱢᱮᱱᱟᱜ ᱠᱚᱣᱟ ᱟᱹᱥᱩᱞ ᱠᱚ ᱦᱮᱸ ᱩᱱᱠᱩ ᱠᱚᱜᱮ ᱧᱮᱞ ᱵᱟᱲᱟ ᱦᱩᱭᱩᱜ ᱜᱮᱭᱟ ᱟᱨ ᱦᱟᱸᱜ ᱢᱮᱫᱴᱮᱱ ᱡᱮᱢᱚᱱ ᱯᱩᱨᱚᱥᱚᱵᱷᱟᱱ ᱦᱟᱱᱮ ᱥᱮᱬᱟ ᱥᱮᱬᱟ ᱡᱟᱦᱟᱸ ᱟᱡᱟᱜ ᱠᱟ ᱵᱮᱱᱟᱣ ᱠᱟᱜ ᱱᱮᱛᱟᱨ
ᱦᱩᱸ
ᱚᱱᱟ ᱠᱚᱨᱮᱜᱮ ᱦᱟᱸᱜ ᱡᱚᱯᱲᱟᱣ ᱢᱮᱱᱟᱜ ᱠᱟᱫᱤᱧᱟᱹ ᱦᱮᱸ ᱚᱱᱟ ᱠᱚᱜᱮ ᱧᱮᱞ ᱦᱟᱹᱭᱩᱜᱼᱟ᱾ ᱚᱸᱰᱮ ᱡᱟᱦᱟᱸ ᱫᱟᱜ ᱠᱚ ᱟᱛᱩ ᱥᱮᱱ ᱪᱟᱞᱟᱜ ᱜᱮᱭᱟ ᱮᱸ ᱚᱱᱟ ᱠᱚ ᱥᱟᱯᱷᱟ ᱥᱟᱹᱯᱷᱤ ᱫᱟᱜ ᱠᱚ ᱦᱤᱡᱩᱜ ᱠᱟᱱᱟ ᱥᱮ ᱵᱟᱝ ᱚᱱᱟ ᱵᱞᱮᱪᱤᱝ ᱠᱚ ᱮᱢ ᱵᱟᱲᱟ ᱦᱮᱸ ᱴᱮᱝᱠᱤ ᱨᱮ ᱱᱤᱭᱟᱹ ᱠᱚᱜᱮ ᱧᱮᱞ ᱵᱟᱲᱟ ᱦᱩᱭᱩᱜᱼᱟ ᱟᱫᱚ ᱦᱟᱸᱜ ᱜᱚᱝᱠᱮ ᱱᱤᱛᱳ ᱫᱚ ᱚᱜᱼᱚᱭ ᱪᱟᱥ ᱠᱟᱹᱢᱤ ᱟᱨᱟᱢᱵᱚᱭᱱᱟ ᱮᱛᱚᱦᱚᱵ ᱠᱟᱱᱟ ᱟᱫᱚ ᱱᱤᱛᱚᱜ ᱫᱚ ᱦᱟᱸᱜ ᱱᱚᱛᱮ ᱜᱮ ᱛᱟᱦᱚᱞᱮ ᱜᱚᱝᱠᱮ ᱪᱟᱥ ᱠᱟᱹᱢᱤ ᱫᱚ ᱟᱯᱮᱥᱮᱱ ᱫᱚ ᱱᱤᱛᱚᱜ ᱫᱚ ᱪᱮᱫᱞᱮᱠᱟ, ᱢᱟᱱᱮ ᱠᱷᱮᱛ ᱠᱚ ᱥᱤ ᱠᱚᱫᱚ ᱰᱟᱝᱨᱟ ᱠᱚ ᱛᱮᱜᱮ ᱦᱩᱭᱩᱜ ᱠᱟᱱᱟ ᱰᱟᱝᱨᱟ ᱠᱟᱰᱟ ᱛᱮ ᱥᱮ ᱴᱮᱠᱴᱟᱨ ᱜᱟᱹᱰᱤ ᱠᱚᱛᱮ
ᱟᱫᱚ ᱱᱤᱛᱟᱨ ᱫᱚ ᱟᱞᱮᱥᱮᱜ ᱫᱚ ᱰᱟᱝᱨᱟ ᱫᱚ ᱢᱤᱫ ᱵᱟᱨ ᱚᱲᱟᱜ ᱨᱮᱫᱚ ᱢᱮᱱᱟᱜ ᱠᱚᱜᱮᱭᱟ ᱢᱮᱱᱠᱷᱟᱱ ᱟᱞᱮ ᱥᱮᱱᱟᱜ ᱦᱟᱥᱟ ᱫᱚ ᱠᱟᱹᱴᱤᱡ ᱮᱸ ᱥᱚᱢᱟᱱ ᱧᱚᱜ ᱜᱮᱭᱟ ᱟᱨᱠᱤ ᱢᱟᱱᱮ ᱩᱱᱟᱹᱜ ᱫᱚ ᱵᱟᱝ ᱩᱥᱩᱞ ᱰᱷᱤᱯᱤᱭᱟ ᱮᱸ ᱡᱷᱚᱞᱟ ᱦᱟᱥᱟ ᱢᱮᱱᱟᱜ ᱜᱮᱭᱟ ᱜᱷᱩᱴᱩ ᱦᱟᱥᱟ ᱢᱮᱱᱠᱷᱟᱱ ᱟᱫᱚ ᱡᱟᱦᱟᱸᱭᱟᱜ ᱴᱟᱠᱴᱟᱨ ᱠᱚ ᱢᱮᱱᱟᱜᱼᱟ ᱮᱢᱚᱱ ᱜᱮ ᱥᱟᱹᱜᱟᱹᱭ ᱠᱟᱱᱟ ᱟᱛᱳ ᱯᱟᱲᱟ ᱱᱟᱹᱜ ᱱᱩᱭ ᱴᱟᱠᱴᱟᱨᱮᱭ ᱦᱮᱡ ᱞᱮᱱᱠᱷᱟᱱ ᱟᱡ ᱫᱟᱭᱤᱛᱛᱚ ᱠᱟᱛᱮᱜ ᱢᱤᱫ ᱞᱮᱛᱟᱲ ᱛᱮ ᱮᱠᱵᱟᱨᱮ ᱡᱷᱚᱛᱚ ᱯᱩᱨᱟᱹ ᱢᱟᱴ ᱨᱮᱱᱟᱜ ᱜᱮ ᱥᱤ ᱥᱤᱴᱚᱠᱟᱜᱼᱟᱭ
ᱦᱳᱭ ᱦᱳᱭ ᱦᱳᱭ
ᱟᱫᱚ ᱪᱤᱠᱟᱹᱜ ᱠᱟᱱᱟ ᱚᱱᱟ ᱫᱚ ᱢᱟᱱᱮ ᱡᱩᱫᱤ ᱱᱚᱝᱠᱟ ᱡᱟᱦᱟᱸᱭᱟᱜ ᱵᱟᱹᱠᱤᱭᱟ ᱠᱚᱨᱮ ᱫᱚ ᱚᱠᱚᱭᱮ ᱚᱱᱮ ᱢᱮᱫ ᱴᱟᱝ ᱞᱟᱹᱜᱤᱫ ᱟᱸᱰᱮ ᱫᱚ ᱥᱤᱭᱟᱭ
ᱦᱳᱭ ᱦᱳᱭ ᱦᱳᱭ ᱦᱳᱭ ᱦᱳᱭ ᱟᱨ ᱛᱟᱯᱚᱨᱮ ᱱᱚᱝᱠᱟ ᱦᱳᱭᱳᱜ ᱠᱟᱱᱟ ᱜᱚᱝᱠᱮ ᱚᱸᱰᱮ ᱡᱩᱫᱤᱭ ᱵᱟᱹᱜᱤ ᱴᱚᱜᱼᱟᱭ ᱞᱟᱦᱟ ᱠᱚᱨᱮᱱᱟᱜ ᱡᱩᱫᱤ ᱠᱚ ᱞᱚᱥᱚᱰ ᱠᱟᱜᱼᱟ ᱮᱢᱟᱱ ᱨᱚᱦᱚᱭ ᱛᱚᱦᱚᱭ ᱞᱮᱠ ᱠᱷᱟᱱ ᱠᱚᱛᱚ ᱟᱨ ᱛᱚ ᱦᱟᱸᱜ ᱚᱸᱰᱮ ᱟᱨ ᱨᱚᱦᱚᱭ ᱠᱷᱮᱛ ᱛᱮᱫᱚ ᱦᱟᱸᱜ ᱫᱚ ᱠᱷᱚᱲ ᱫᱚ ᱵᱟᱭ ᱫᱟᱲᱮᱭᱟᱜᱼᱟᱭ ᱥᱮ ᱜᱟᱹᱰᱤ ᱛᱮ ᱦᱟᱸᱜ ᱵᱟᱝ ᱪᱟᱞᱟᱜᱼᱟ ᱚᱸ ᱦᱮᱸ ᱚᱱᱠᱟ ᱜᱮ ᱛᱟᱦᱞᱮ ᱢᱤᱜ ᱞᱮᱛᱟᱲ ᱠᱷᱚᱱ ᱜᱮ ᱥᱤ ᱠᱚᱫᱚ ᱦᱩᱭᱩᱜ ᱜᱮᱭᱟ ᱵᱟᱝ
ᱦᱮᱸ ᱦᱮᱸ
ᱚᱱᱟᱜᱮ ᱱᱟᱯᱟᱭ ᱮᱸ ᱦᱩᱸ ᱟᱪᱪᱷᱟ ᱟᱪᱪᱷᱟ ᱟᱸ ᱜᱚᱝᱠᱮ ᱛᱟᱦᱚᱞᱮ ᱟᱯᱮ ᱥᱮᱱ ᱫᱚ ᱚᱱᱠᱟ ᱯᱚᱨᱚᱵᱽ ᱯᱩᱱᱟᱹᱭ ᱠᱚ ᱪᱮᱜ ᱠᱚᱯᱮ ᱢᱟᱱᱟᱣ ᱜᱮᱭᱟ?
ᱟᱫᱚ ᱯᱚᱨᱚᱵᱽ ᱯᱩᱱᱟᱹᱭ ᱫᱚ ᱟᱞᱮ ᱴᱷᱮᱱ ᱫᱚ ᱦᱟᱸᱜ ᱱᱤᱡᱮᱢᱚᱧ ᱞᱮᱭᱟ ᱯᱚᱨᱚᱵᱽ ᱯᱩᱱᱟᱹᱭ ᱵᱚᱞᱛᱮ ᱟᱵᱚᱣᱟᱜ ᱡᱟᱦᱟᱸᱢ ᱞᱮᱭ ᱠᱤᱫᱟ ᱟᱢᱵᱟᱵᱩᱛᱤ ᱥᱟᱠᱨᱟᱛ ᱵᱟᱦᱟ ᱥᱚᱨᱦᱟᱭ ᱚᱱᱟ ᱠᱚᱫᱚ ᱥᱟᱱᱟᱢ ᱢᱟᱱᱟᱣ ᱦᱩᱭᱩᱜ ᱜᱮᱭᱟ ᱚᱫᱟ ᱚᱱᱟ ᱵᱟᱫ ᱠᱟᱛᱮᱜ ᱫᱚ ᱱᱚᱝᱠᱟᱱ ᱦᱮᱸ ᱯᱷᱟᱹᱜᱩ ᱫᱚ ᱚᱱᱠᱟᱱᱟᱜ ᱫᱚ ᱵᱟᱝ ᱦᱩᱭᱩᱜ ᱜᱮᱭᱟ᱾
ᱚ ᱦᱳᱭ ᱦᱳᱭ ᱟᱪᱪᱷᱟ
ᱛᱟᱦᱚᱞᱮ ᱟᱯᱮ ᱫᱤᱥᱚᱢ ᱥᱮᱫ ᱫᱚ ᱯᱟᱛᱟ ᱪᱷᱟᱛᱟ ᱠᱚᱫᱚ ᱪᱮᱫᱠᱟ ᱦᱳᱭᱳᱜᱼᱟ ᱟᱨ ᱱᱚᱝᱠᱟ ᱡᱟᱦᱟᱸ ᱟᱵᱚᱣᱟᱝ ᱥᱟᱶᱛᱟ ᱥᱟᱶᱛᱟ ᱨᱮᱱᱟᱜ ᱞᱟᱹᱭ ᱞᱟᱠᱪᱟᱨ ᱪᱮᱜᱠᱟ ᱯᱮ ᱢᱟᱱᱟᱣ ᱵᱟᱛᱟᱣᱟ
ᱦᱳᱭ ᱜᱚᱝᱠᱮ ᱟᱵᱚᱣᱟᱜ ᱡᱟᱦᱟᱸ ᱥᱟᱶᱛᱟ ᱨᱮᱱᱟᱜ ᱞᱟᱹᱭ ᱞᱟᱠᱪᱟᱨ ᱟᱹᱨᱤᱪᱟᱹᱞᱤ ᱞᱮᱠᱟᱛᱮ ᱥᱟᱱᱟᱢᱟᱜ ᱞᱮᱠᱟᱜᱮ ᱢᱟᱱᱟᱣ ᱦᱩᱭᱩᱜᱼᱟ ᱟᱫᱚ ᱥᱟᱱᱟᱢᱟᱜ ᱢᱟᱱᱟᱣ ᱨᱮᱦᱚᱸ ᱡᱮᱢᱚᱱ ᱞᱮᱠᱷᱟ ᱜᱚᱴᱟᱝ ᱜᱮ ᱦᱟᱸᱜ ᱚᱱᱠᱟ ᱡᱟᱠ ᱡᱚᱢᱚᱠ ᱫᱚ ᱦᱟᱹᱜ ᱚᱱᱟᱦᱚ ᱦᱩᱭᱩᱜᱼᱟ ᱱᱚᱶᱟ ᱟᱵᱚᱣᱟᱜ ᱡᱮᱢᱚᱱ ᱥᱚᱨᱦᱟᱭ ᱢᱮᱱᱟᱜ ᱟᱠᱟᱫᱟ ᱦᱮᱸ ᱥᱚᱨᱦᱟᱭ ᱛᱟᱯᱚᱨᱮ ᱦᱳᱭᱩᱜ ᱠᱟᱱᱟ ᱱᱚᱶᱟ ᱵᱟᱦᱟ ᱥᱟᱠᱨᱟᱛ ᱦᱮᱸ ᱚ ᱱᱚᱜ ᱚᱭ ᱱᱟ ᱯᱮᱭᱟ ᱜᱤ ᱦᱟᱸᱜ ᱡᱟᱸᱠ ᱡᱚᱢᱚᱠ ᱵᱷᱟᱵ ᱛᱮᱫᱚ ᱢᱟᱱᱟᱣ ᱦᱩᱭᱩᱜᱼᱟ᱾ ᱟᱨ ᱵᱟᱫᱽ ᱵᱟᱹᱠᱤ ᱚᱱᱟ ᱦᱟᱹᱲᱭᱟᱹᱨ ᱥᱤᱢ ᱢᱟᱜᱽ ᱥᱤᱢ ᱢᱮᱨᱚᱜ ᱥᱤᱢ ᱱᱚᱶᱟ ᱾ ᱠᱚᱫᱚ ᱢᱟᱱᱟ ᱦᱩᱭᱩᱜᱼᱟ ᱚᱱᱠᱚ ᱵᱚᱸᱜᱟ ᱠᱚ ᱫᱮᱵᱟ ᱥᱮᱵᱟ ᱴᱩᱠᱩ ᱜᱮ ᱦᱮᱸ ᱚᱱᱠᱟ ᱞᱮᱠᱟ ᱦᱟᱸᱜ ᱡᱟᱠᱡᱚᱢᱚᱠ ᱫᱚᱢ ᱟᱨ ᱯᱟᱛᱟ ᱪᱷᱟᱛᱟ ᱫᱚ ᱦᱟᱸᱜ ᱜᱚᱝᱠᱮ ᱢᱮᱱᱟᱜ ᱟᱠᱟᱜ ᱜᱮᱭᱟ ᱦᱚᱸᱜᱼᱚᱭ ᱦᱟᱜ ᱵᱷᱟᱫᱚᱨ ᱵᱚᱸᱜᱟ ᱥᱮᱴᱮᱨᱚᱜ ᱢᱟᱱᱮ ᱟᱞᱮ ᱥᱮᱫ ᱢᱟ ᱱᱚᱶᱟ ᱪᱷᱟᱛᱟ ᱯᱟᱛᱟ ᱦᱳᱭᱳᱜᱼᱟ ᱦᱮᱸ
ᱟᱪᱪᱷᱟ ᱪᱷᱟᱛᱟ ᱯᱟᱛᱟ ᱵᱳᱞᱛᱮ ᱦᱟᱱᱮ ᱪᱟᱠᱚᱞᱛᱟᱹᱲᱤ ᱯᱟᱛᱟ
ᱪᱟᱠᱚᱞᱛᱟᱹᱲᱤ ᱫᱚ ᱦᱟᱸᱜ ᱪᱟᱠᱚᱞᱛᱟᱹᱲᱤ ᱦᱚᱸ ᱪᱷᱟᱛᱟ ᱦᱳᱭᱳᱜᱼᱟ ᱢᱮᱱᱠᱷᱟᱱ ᱚᱸᱰᱮ ᱫᱚ ᱦᱟᱸᱜ ᱟᱞᱮ ᱫᱚ ᱠᱟᱹᱴᱤᱡ ᱞᱮ ᱥᱟᱺᱜᱤᱧᱚᱜᱼᱟ ᱟᱞᱮᱭᱟᱜ ᱥᱩᱨ ᱨᱮ ᱱᱚᱰᱮ ᱵᱷᱤᱢᱯᱩᱨ ᱯᱟᱛᱟ ᱢᱮᱱᱟᱜ ᱟᱠᱟᱫᱟ ᱵᱷᱤᱢᱯᱩᱨ ᱪᱷᱟᱛᱟ ᱦᱩᱭᱩᱜᱼᱟ ᱮᱸᱜ ᱚᱱᱟ ᱦᱚᱸ ᱟᱞᱮᱥᱮᱫ ᱫᱚ ᱟᱞᱮᱥᱮᱫ ᱠᱟᱱ ᱜᱮᱭᱟ ᱮᱠᱴᱩ ᱦᱟᱸᱜ ᱞᱮ ᱥᱟᱺᱜᱤᱧ ᱧᱚᱜᱚᱜᱼᱟ᱾
ᱟᱸᱪᱷᱟ
ᱟᱨ ᱮᱢᱟᱱᱟᱱᱟ ᱵᱚᱨᱚ ᱯᱟᱛᱟ ᱠᱚᱫᱚ ᱜᱚᱝᱠᱮᱢ ᱟᱸᱡᱚᱢ ᱵᱟᱲᱟ ᱟᱠᱟᱫ ᱜᱮᱭᱟ ᱛᱚ
ᱦᱮᱸ ᱵᱚᱨᱚ ᱯᱚᱨᱟᱣ ᱠᱚᱫᱚᱧ ᱟᱸᱡᱚᱢ ᱵᱟᱲᱟ ᱟᱠᱟᱫ ᱜᱮᱭᱟ᱾
ᱵᱳᱨᱳ ᱯᱟᱛᱟ ᱯᱩᱥᱡᱩᱲᱤ ᱯᱟᱛᱟ ᱱᱚᱶᱟ ᱠᱚ ᱦᱳᱭᱩᱜ ᱜᱮᱭᱟ ᱟᱫᱚ ᱵᱳᱨᱳ ᱯᱟᱛᱟ ᱫᱚ ᱵᱳᱨᱳ ᱯᱟᱛᱟ ᱫᱚ ᱜᱚᱝᱠᱮ ᱱᱚᱝᱠᱟ ᱟᱹᱰᱤ ᱥᱟᱺᱜᱤᱧ ᱥᱟᱺᱜᱤᱧ ᱠᱷᱚᱱ ᱦᱚᱲ ᱠᱚ ᱦᱤᱡᱩᱜ ᱜᱮᱭᱟ ᱚᱸᱰᱮ ᱟᱵᱚ ᱥᱟᱶᱛᱟ ᱨᱮ ᱡᱟᱦᱟᱸ ᱟᱹᱨᱤᱪᱟᱹᱞᱤ ᱨᱮᱱᱟᱜ ᱥᱟᱯᱟᱵ ᱠᱚ ᱢᱮᱱᱟᱜ ᱟᱠᱟᱫᱟ ᱴᱟᱢᱟᱠ ᱛᱩᱢᱫᱟᱹᱜ ᱨᱮᱜᱽᱲᱟ ᱛᱤᱨᱭᱳ ᱮᱢᱟᱱ ᱠᱚ ᱥᱟᱱᱟᱢᱟᱜ ᱜᱮ ᱧᱟᱢᱚᱜᱼᱟ ᱱᱚᱰᱮ ᱫᱚ
ᱚ ᱢᱟᱱᱮ ᱥᱟᱱᱟᱢᱟᱜ ᱜᱮ ᱱᱚᱰᱮ ᱫᱩᱧ ᱯᱟᱱᱛᱮᱭᱟ ᱥᱮᱢ ᱛᱚᱞᱟᱥ ᱱᱚᱸᱰᱮ ᱫᱚᱠᱚ ᱱᱚᱝᱠᱟ ᱠᱚ ᱟᱹᱠᱷᱨᱤᱧ ᱠᱮᱭᱟ ᱚᱝᱠᱟ ᱡᱤᱱᱤᱥ ᱫᱚ ᱧᱟᱢᱚᱜ ᱜᱮᱭᱟ᱾
ᱦᱳᱭ ᱦᱳᱭ ᱦᱳᱭ
ᱱᱚᱶᱟ ᱦᱚᱸ ᱱᱟᱯᱟᱭ ᱡᱤᱱᱤᱥ ᱠᱟᱱ ᱜᱮᱭᱟ ᱟᱵᱚᱣᱟᱜ ᱥᱟᱱᱛᱟᱲ ᱨᱮᱱᱟᱜ ᱡᱷᱚᱛᱚ ᱡᱩᱫᱤ ᱠᱤᱨᱤᱧ ᱟᱠᱷᱨᱤᱧ ᱛᱮᱵᱚᱱ ᱧᱟᱢᱟ᱾ ᱥᱮ ᱚᱝᱠᱟ ᱠᱤᱨᱤᱧ ᱟᱹᱠᱷᱨᱤᱧ ᱮᱸᱻ ᱠᱤᱨᱤᱧ ᱟᱹᱠᱷᱨᱤᱧ ᱟᱠᱚ ᱱᱚᱣᱟ ᱦᱚᱸ ᱱᱟᱯᱟᱭ ᱜᱮ
ᱦᱳᱭ ᱦᱳᱭ
ᱜᱚᱝᱠᱮ ᱛᱟᱦᱚᱞᱮ ᱟᱯᱮ ᱚᱲᱟᱜ ᱨᱮᱫᱚ ᱦᱟᱸᱜ ᱡᱮ ᱚᱱᱠᱟ ᱱᱟᱹᱥᱩᱞ ᱡᱤᱵᱽ ᱡᱤᱭᱟᱹᱞᱤ ᱠᱚᱫᱚ ᱪᱤᱞᱤ ᱠᱚ ᱢᱮᱱᱟᱜ ᱠᱚᱣᱟ
ᱟᱫᱚ ᱟᱥᱩᱞ ᱡᱤᱵᱽ ᱡᱤᱭᱟᱹᱞᱤ ᱵᱳᱞᱛᱮ ᱱᱚᱰᱮ ᱢᱟ
ᱢᱮᱱᱟᱜ ᱠᱚᱣᱟ ᱥᱤᱢ ᱥᱩᱠᱨᱤ ᱰᱟᱹᱝᱨᱤ ᱥᱟᱱᱟᱢ ᱠᱚᱜᱮ ᱢᱮᱱᱟᱜ ᱠᱚᱣᱟ ᱢᱮᱱᱠᱷᱟᱱ ᱫᱚ ᱟᱫᱚ ᱚᱝᱠᱟ ᱞᱮᱠᱷᱟ ᱥᱩᱢᱩᱝ ᱟᱨᱠᱤ ᱳᱭ ᱰᱟᱹᱝ ᱢᱮᱱᱟᱜ ᱠᱚᱣᱟ ᱪᱮᱫᱠᱟ ᱢᱤᱫ ᱡᱚᱲ ᱩᱲᱤᱡ ᱢᱮᱱᱟᱜ ᱜᱤ ᱦᱮ ᱟᱹᱠᱤᱱ ᱵᱮᱥᱤ ᱫᱚ ᱵᱟᱹᱠᱤᱱ ᱥᱮᱬᱟ ᱜᱮᱭᱟ ᱟᱨ ᱱᱚᱛᱮ ᱜᱟᱹᱭ ᱢᱤᱦᱩ ᱵᱩᱥᱟᱹᱜ ᱢᱮᱫᱴᱟᱝ ᱯᱮᱴᱷᱟᱲ ᱟᱨ ᱱᱚᱛᱮ ᱢᱮᱨᱚᱢ ᱫᱚ ᱵᱟᱨᱭᱟ ᱯᱮᱭᱟ ᱜᱟᱱ ᱥᱩᱠᱨᱤ ᱵᱟᱨᱭᱟ ᱜᱟᱱ ᱚᱝᱠᱟ ᱟᱨᱠᱤ
ᱦᱳᱭ ᱦᱳᱭ ᱟᱹᱰᱤ ᱱᱟᱯᱟᱭ ᱩᱱᱠᱩ ᱦᱚᱸ ᱫᱚᱦᱚ ᱞᱟᱹᱠᱛᱤ ᱠᱟᱱ ᱜᱮᱭᱟ ᱦᱮᱸ ᱩᱱᱠᱩ ᱦᱚᱸ ᱚᱠᱛᱚ ᱚᱠᱛᱚ ᱱᱟᱹᱯᱤᱛ ᱨᱮ ᱠᱟᱹᱢᱤ ᱠᱚᱨᱮ ᱠᱚ ᱞᱟᱜᱟᱜ ᱜᱮᱭᱟ ᱥᱮ ᱦᱚᱸ
ᱛᱟᱦᱚᱞᱮ ᱟᱯᱮ ᱚᱲᱟᱜ ᱠᱚᱨᱮᱫ ᱫᱚ ᱰᱟᱹᱝᱨᱤ ᱢᱮᱨᱚᱢ ᱫᱚ ᱛᱤᱱᱟᱹᱜ ᱜᱟᱱ ᱢᱮᱱᱟᱜ ᱠᱚᱣᱟ
ᱦᱳᱭ ᱜᱚᱝᱠᱮ ᱟᱞᱮ ᱦᱚᱸᱚᱸ ᱢᱮᱱᱟᱜ ᱟᱠᱟᱫ ᱠᱚᱣᱟ ᱩᱨᱤᱡ ᱢᱮᱱᱟᱜ ᱠᱤᱱᱟᱹ ᱢᱤᱫ ᱡᱚᱲ ᱢᱮᱱᱟᱜ ᱠᱤᱱᱟ ᱟᱨ ᱜᱟᱹᱭ ᱢᱮᱱᱟᱜ ᱠᱟᱫᱮᱭᱟ ᱢᱤᱫᱴᱮᱱ ᱦᱮᱸ ᱦᱚᱯ ᱢᱤᱦᱩ ᱢᱮᱱᱟᱜ ᱟᱠᱟᱫᱮᱭᱟ ᱢᱤᱫᱴᱮᱱ ᱦᱟᱸᱜ ᱟᱨ ᱜᱚᱝᱠᱮ ᱢᱮᱨᱚᱢ ᱢᱮᱱᱟᱜ ᱠᱟᱜ ᱠᱚᱛᱟᱞᱮᱭᱟ ᱡᱟᱹᱥᱛᱤ ᱧᱚᱜ ᱦᱮᱸ ᱢᱮᱨᱚᱢ ᱢᱮᱱᱟᱜ ᱟᱠᱟᱫ ᱠᱚᱛᱟᱞᱮᱭᱟ ᱡᱟᱹᱥᱛᱤ ᱧᱚᱜ ᱟᱨ ᱱᱚᱛᱮ ᱟᱹᱥᱩᱞ ᱡᱤᱵᱽᱡᱤᱭᱟᱹᱞᱤ ᱠᱚ ᱥᱤᱢ ᱢᱮᱱᱟᱜ ᱠᱚᱣᱟ ᱜᱮᱰᱮ ᱢᱮᱱᱟᱜ ᱠᱚᱣᱟ ᱟᱫᱚ ᱥᱩᱠᱨᱤ ᱦᱟᱸᱜ ᱥᱩᱠᱨᱤ ᱫᱚ ᱵᱟᱨᱭᱟ ᱢᱮᱱᱟᱜ ᱠᱤᱱᱟᱹ ᱩᱱᱠᱤᱱ ᱫᱚ ᱦᱟᱸᱜ ᱫᱚᱦᱚ ᱦᱩᱭᱩᱠᱟᱱᱟ ᱩᱱᱠᱤᱱ ᱫᱚ ᱦᱟᱸᱜ ᱚᱲᱟᱜ ᱨᱮᱜᱮ ᱫᱚᱦᱚ ᱦᱩᱭᱩᱜᱼᱟ ᱛᱚᱞ ᱠᱟᱛᱮᱜ ᱜᱮ ᱟᱫᱚ ᱩᱱᱠᱩ ᱠᱚᱜᱮ ᱚᱸᱭ ᱩᱸ ᱟᱫᱚ ᱧᱮᱞ ᱵᱟᱲᱟ ᱦᱩᱭᱩᱜ ᱠᱟᱱᱟ ᱩᱱᱠᱩ ᱦᱚᱸᱫᱚ ᱵᱟᱹᱭᱦᱟᱹᱲ ᱥᱮᱱ ᱤᱫᱤ ᱵᱟᱲᱟ ᱠᱚ ᱦᱩᱭᱩᱜᱼᱟ ᱚᱱᱛᱮ ᱛᱮᱜᱮ ᱦᱟᱸᱜ ᱛᱤᱧ ᱠᱚ ᱤᱫᱤ ᱠᱚ ᱞᱟᱜᱟᱜᱼᱟ
ᱟᱫᱚ ᱥᱤᱢ ᱥᱩᱠᱨᱤ ᱠᱩᱯᱤ ᱫᱚ ᱮᱢᱚᱱ ᱢᱤᱫᱴᱟᱝ ᱰᱤᱩᱴᱤ ᱠᱟᱱᱟ ᱱᱚᱣᱟ ᱫᱚ ᱨᱚᱵᱤᱵᱟᱨ ᱥᱚᱱᱤ ᱵᱟᱨᱦᱚᱸ ᱪᱷᱩᱴᱤ ᱵᱟᱸᱝ ᱛᱟᱦᱮᱱᱟ
ᱦᱳᱭ ᱦᱳᱭ ᱦᱳᱭ ᱦᱳᱭ ᱦᱳᱭ ᱱᱩᱠᱩ ᱫᱚ ᱦᱟᱸᱜ ᱫᱤᱱᱟᱹᱢ ᱫᱤᱱᱜ ᱤᱫᱤ ᱠᱚ ᱞᱟᱜᱟᱜᱼᱟ ᱫᱤᱱᱟᱹᱢ ᱫᱤᱱᱜᱮ ᱦᱮᱸ ᱩᱱᱠᱩᱣᱟᱜ ᱪᱮᱫ ᱛᱟᱭᱚᱢ ᱨᱮᱫᱚ ᱚᱠᱛᱚ ᱫᱚ ᱞᱟᱜᱟᱜ ᱜᱮᱭᱟ ᱪᱮᱫᱟᱜ ᱥᱮ ᱩᱱᱠᱩ ᱛᱚ ᱟᱨ ᱛᱚᱞ ᱡᱤᱱᱤᱥ ᱫᱚ ᱦᱟᱸᱜ ᱵᱟᱝ ᱠᱟᱱᱟ ᱠᱚ ᱥᱚᱵᱫᱤᱱ ᱫᱚ ᱦᱟᱸᱜ ᱛᱚᱞ ᱠᱟᱛᱮᱫᱚ ᱵᱟᱝᱠᱚ ᱛᱟᱦᱮᱱᱟ ᱥᱮ ᱟᱨ ᱛᱤᱱᱟᱹᱜ ᱜᱮ ᱛᱚᱞ ᱠᱟᱮᱫ ᱫᱚ ᱦᱟᱸᱜ ᱡᱚᱢᱟᱜ ᱮᱢ ᱮᱢᱟ ᱠᱚᱣᱟ
ᱦᱮᱸ ᱦᱮᱸ
ᱟᱨ ᱱᱩᱠᱩ ᱰᱟᱝᱨᱤ ᱢᱮᱨᱚᱢ ᱠᱚᱫᱚᱦᱟᱸᱜ ᱱᱩᱠᱩ ᱢᱟ ᱵᱟᱹᱭᱦᱟᱹᱲ ᱠᱚᱨᱮ ᱜᱮ ᱦᱟᱸᱜ ᱱᱚᱣᱟ ᱵᱤᱨ ᱵᱩᱨᱩ ᱨᱮᱱᱟᱜ ᱫᱟᱨᱮ ᱥᱟᱠᱟᱢ ᱜᱷᱟᱥ ᱠᱚᱠᱚ ᱡᱚᱢ ᱜᱮᱭᱟ ᱥᱮ ᱟᱨ ᱛᱟᱦᱚᱞᱮ ᱜᱚᱝᱠᱮ ᱟᱯᱮ ᱥᱮᱫ ᱫᱚ ᱚᱱᱠᱟ ᱵᱤᱨ ᱵᱩᱨᱩ ᱠᱚ ᱢᱮᱱᱟᱜ ᱠᱟᱫᱟ ᱥᱮ ᱵᱟᱝ
ᱦᱮᱸ ᱵᱤᱨ ᱵᱩᱨᱩ ᱫᱚ ᱢᱮᱱᱟᱜ ᱜᱮᱭᱟ ᱵᱚᱞᱛᱮ ᱚᱱᱟ ᱵᱤᱨ ᱫᱤᱥᱚᱢᱜᱮ ᱚᱲᱟᱜ ᱞᱟᱦᱟ ᱠᱷᱚᱱ ᱫᱚ ᱡᱩᱫᱤ ᱨᱟᱪᱟ ᱠᱷᱚᱱ ᱜᱮᱢ ᱞᱟᱹᱭᱟ ᱱᱚᱝᱠᱟ ᱢᱟᱴᱷ ᱠᱷᱮᱛ ᱠᱚ ᱢᱮᱱᱟᱜᱼᱟ ᱦᱩᱲᱩ ᱠᱚ ᱨᱚᱦᱚᱭ
ᱚᱲᱟᱜ ᱠᱩᱰᱟᱹᱢ ᱠᱷᱟᱱ ᱠᱷᱟᱱ ᱜᱮ ᱢᱮᱱᱟᱜᱼᱟ ᱚᱱᱮ ᱵᱤᱨᱵᱩᱨᱩ ᱠᱚ ᱢᱟᱱᱮ ᱵᱤᱨ ᱢᱮᱱᱟᱜᱼᱟ ᱥᱟᱨᱡᱚᱢ ᱵᱤᱨᱠᱚ ᱢᱮᱱᱟᱜᱼᱟ
ᱟᱪᱪᱷᱟ ᱟᱪᱪᱷᱟ ᱟᱪᱷᱟ ᱟᱹᱰᱤ ᱟᱹᱰᱤ ᱟᱹᱰᱤ ᱮ ᱵᱷᱟᱞᱤ ᱫᱟᱢᱟᱱ ᱫᱟᱢᱟᱱ ᱫᱟᱨᱮ ᱜᱮ ᱛᱟᱦᱚᱞᱮ ᱯᱮ ᱫᱚᱦᱚ ᱠᱟᱫᱟ ᱦᱟᱸᱜ ᱵᱤᱨ ᱨᱮ ᱦᱳᱭ ᱦᱳᱭ
ᱛᱚᱵᱚᱱ ᱵᱩᱡᱷᱟ ᱥᱟᱨᱡᱚᱢ ᱥᱟᱠᱟᱢ ᱥᱟᱦᱟᱱ ᱥᱟᱱᱟᱢᱟᱜ ᱜᱮ ᱠᱟᱹᱢᱤᱨᱮ ᱞᱟᱜᱟᱜᱼᱟ ᱚᱱᱠᱟᱱ ᱫᱤᱥᱚᱢ ᱨᱮ ᱡᱟᱭᱜᱟ ᱠᱟᱹᱣᱱᱤᱭᱜᱼᱟ ᱦᱟ
ᱳ ᱦᱳᱭ ᱦᱳᱭ ᱦᱳᱭ ᱦᱳᱭ ᱟᱵᱚ ᱡᱟᱱᱟᱢ ᱠᱷᱚᱱ ᱜᱩᱡᱩᱜ ᱦᱟᱹᱵᱤᱡ ᱥᱟᱨᱡᱚᱢ ᱫᱟᱨᱮ ᱨᱮᱱᱟᱜ ᱠᱟᱹᱢᱤ ᱫᱚ ᱢᱮᱱᱟᱜ ᱛᱟᱵᱚᱱ ᱜᱮᱭᱟ ᱦᱮᱸ ᱛᱟᱱᱟᱜ ᱟᱹᱨᱤᱪᱟᱹᱞᱤ ᱠᱷᱚᱱ ᱮᱛᱚᱦᱚᱵ ᱠᱟᱛᱮᱫ ᱵᱚᱸᱜᱟ ᱵᱩᱨᱩ ᱠᱷᱚᱱ ᱟᱵᱚᱣᱟᱜ ᱫᱤᱱᱟᱹᱢ ᱫᱤᱱ ᱡᱤᱭᱚᱱ ᱨᱮᱜᱮ ᱚᱱᱟ ᱫᱚ ᱠᱟᱹᱢᱤ ᱞᱟᱜᱟᱜᱼᱟ ᱦᱮᱸ ᱚᱱᱮ ᱯᱟᱛᱟ ᱥᱟᱦᱟᱱ ᱠᱷᱚᱱ ᱥᱟᱠᱟᱢ ᱠᱷᱚᱱ ᱦᱮᱸ